ᱦᱮᱞᱳ ᱦᱮᱞᱳ ᱟᱸᱡᱚᱢᱮᱜᱼᱟᱢ ᱥᱮ ᱵᱟᱝ? ᱦᱮᱞᱳ ᱦᱮᱞᱳ ᱦᱮᱞᱳ
ᱦᱮᱞᱳ ᱦᱮᱞᱳ
ᱦᱤᱛᱚᱜ ᱵᱤᱱ ᱟᱸᱡᱚᱢ ᱮᱫᱟ᱾ ᱦᱮᱸ ᱟᱸᱡᱚᱢ ᱮᱫᱟ ᱵᱤᱱ
ᱦᱮᱸ ᱟᱸᱡᱚᱢ ᱮᱫᱟᱞᱤᱧ ᱪᱮᱫ ᱵᱮᱤᱱ ᱪᱤᱠᱟᱹᱭᱮᱫᱼᱟ?
ᱪᱮᱫ ᱦᱚᱸ ᱵᱟᱝ ᱦᱚᱸᱜᱼᱚᱭ ᱫᱩᱲᱩᱵ ᱵᱟᱲᱟ ᱦᱩᱭᱩᱜ ᱠᱟᱱᱟ ᱱᱚᱱᱛᱮ ᱨᱮ᱾ ᱦᱩᱸ ᱜᱟᱰᱤᱭᱟ. ᱯᱟᱲ ᱥᱮᱫ ᱨᱮ, ᱦᱩᱸ
ᱵᱟᱝ ᱫᱟᱜ ᱠᱚᱫᱚ ᱛᱮᱦᱮᱧ ᱫᱚ ᱵᱟᱭ ᱡᱚᱨᱚ ᱟᱠᱟᱫᱟ, ᱦᱚᱞᱟ ᱢᱟᱫᱷᱮ ᱨᱮᱫᱚ ᱫᱟᱜ ᱮ ᱡᱚᱨᱚ ᱟᱠᱟᱫ᱾
ᱟᱪᱪᱷᱟ
ᱦᱚᱸ
ᱛᱟᱦᱚᱞᱮ ᱢᱚᱡᱽ ᱵᱟᱲᱟ ᱜᱮᱭᱟᱵᱤᱱ?
ᱦᱮᱸ ᱱᱤᱭᱟᱹ ᱜᱷᱟᱹᱲᱤᱡ ᱫᱚ ᱢᱚᱸᱡᱽ ᱵᱟᱲᱟ ᱜᱮ ᱛᱟᱦᱞᱮ ᱟᱯᱮ ᱥᱮᱫ ᱫᱚ ᱛᱟᱦᱞᱮ ᱟᱯᱮ ᱥᱮᱫ ᱫᱚ ᱫᱟᱜ ᱠᱚᱭ ᱡᱚᱨᱚ ᱵᱟᱲᱟ ᱠᱮᱫᱼᱟ?
ᱵᱟ ᱛᱮᱦᱮᱧ ᱠᱟᱹᱴᱤᱡ ᱡᱚᱨᱚ ᱠᱮᱫ ᱜᱮᱭᱟ ᱫᱟᱜ ᱵᱷᱟᱜᱤ ᱜᱮ ᱟᱨᱤ ᱛᱟᱨᱟᱥᱤᱧ ᱥᱮᱫ᱾
ᱚ ᱛᱟᱦᱚᱞᱮ ᱟᱯᱮ ᱠᱚᱜᱮ ᱪᱮᱫ ᱞᱮᱠᱟ ᱢᱮᱱᱟᱜ ᱯᱮᱭᱟ ᱚᱲᱟᱜ ᱡᱚᱛᱚ ᱥᱟᱱᱟᱢ ᱦᱚᱲ ᱜᱮ ᱵᱷᱟᱜᱤ ᱢᱮᱱᱟᱜ ᱠᱚᱣᱟ ᱛᱚ
ᱵᱷᱟᱹᱜᱤ ᱜᱮ ᱢᱮᱱᱟᱜ ᱞᱮᱭᱟ ᱟᱫᱚ ᱡᱚᱛᱚ ᱦᱚᱲ ᱜᱮ ᱢᱚᱸᱡᱽ ᱜᱮ ᱢᱮᱱᱟᱜ ᱞᱮᱭᱟ᱾
ᱦᱩᱸ ᱦᱩᱸ
ᱛᱟᱦᱞᱮ ᱟᱯᱮ ᱚᱱᱛᱮ ᱵᱟᱦᱟ ᱥᱚᱨᱦᱟᱭ ᱠᱚ ᱦᱩᱭᱩᱜ ᱜᱮᱭᱟ ᱥᱮ ᱵᱟᱝ?
ᱦᱮᱸ ᱵᱟᱦᱟ ᱥᱚᱨᱦᱟᱭ ᱠᱚᱫᱚ ᱦᱩᱭᱩᱜ ᱜᱮᱭᱟ᱾
ᱟᱪᱪᱷᱟ, ᱡᱟᱸᱠ ᱡᱚᱢᱚᱠ ᱜᱮ ᱦᱩᱭᱩᱜ ᱜᱮᱭᱟ ᱵᱟᱦᱟ ᱥᱚᱨᱦᱟᱭ ᱠᱚ?
ᱮ ᱦᱮᱸ ᱯᱩᱨᱟ. ᱵᱟᱦᱟ ᱥᱚᱨᱦᱟᱭ ᱫᱚ ᱮᱠᱫᱚᱢ ᱡᱟᱸᱠ ᱡᱚᱢᱚᱠ ᱜᱮᱞᱮ ᱢᱟᱱᱟᱣ ᱜᱮᱭᱟ ᱟᱞᱮ ᱫᱚ᱾ ᱦᱮᱸ ᱦᱮᱸ
ᱟᱞᱮ ᱱᱚᱰᱮ ᱦᱚᱸ ᱢᱟᱱᱮ ᱵᱷᱟ ᱡᱚᱠᱷᱚᱱ ᱤᱧ ᱦᱩᱰᱤᱧ ᱜᱤᱧ ᱛᱟᱦᱮᱸ ᱠᱟᱱᱟ ᱟᱹᱰᱤ ᱞᱟᱦᱟ ᱛᱮ ᱞᱟᱦᱟᱛᱮ ᱦᱩᱭᱩᱜ ᱠᱟᱱ ᱛᱟᱦᱮᱸᱱᱟ ᱵᱟᱦᱟ᱾
ᱦᱩᱸ ᱦᱩᱸ ᱦᱩᱸ
ᱛᱟᱯᱚᱨ ᱯᱨᱟᱭ ᱯᱟᱸᱪ ᱪᱷᱚ, ᱥᱟᱛ ᱵᱚᱪᱷᱚᱨ ᱜᱟᱱ ᱵᱚᱱᱫᱚ ᱛᱟᱦᱮᱸ ᱠᱟᱱᱟ ᱵᱟᱦᱟ᱾
ᱚᱻᱻ
ᱟᱫᱚ ᱱᱚᱣᱟ ᱫᱚ ᱟᱹᱰᱤ ᱫᱩᱠ ᱵᱩᱡᱷᱟᱹᱜ ᱛᱟᱦᱮᱸ ᱩᱱ ᱡᱚᱠᱷᱚᱱ ᱡᱮ ᱮᱴᱟᱜ ᱟᱛᱳ ᱢᱟᱱᱮ ᱯᱟᱥᱮ ᱟ ᱟᱛᱳ ᱠᱚᱨᱮ ᱠᱚ ᱵᱟᱦᱟᱜᱟ᱾ ᱟᱫᱚ ᱱᱤᱡᱮ ᱠᱷᱟᱨᱟᱯ ᱵᱟᱝ ᱵᱩᱡᱷᱟᱹᱜᱼᱟ ᱮᱴᱟᱜ ᱦᱚᱲ ᱫᱚᱠᱚ ᱵᱟᱦᱟᱜ-ᱟ ᱱᱤᱡᱮ ᱫᱚ ᱪᱮᱜ ᱦᱚᱸ ᱵᱟᱝ ᱦᱩᱭᱩᱜᱼᱟ ᱟᱹᱛᱩ ᱨᱮ᱾ ᱢᱟᱱᱮ ᱱᱚᱣᱟ ᱫᱚ ᱟᱫ ᱪᱟᱵᱟᱜ ᱠᱟᱱ ᱞᱮᱠᱼᱟ᱾
ᱦᱮᱸ ᱦᱮᱸ ᱦᱮᱸ ᱮᱠᱫᱚᱢ ᱚᱱᱟ ᱫᱚ ᱢᱤᱫᱴᱟᱝ ᱱᱤᱡᱮᱨᱟᱜ ᱟᱹᱛᱩ ᱟᱨ ᱦᱚᱲᱟᱜ ᱟᱛᱳ ᱢᱤᱫᱴᱟᱱ ᱯᱟᱨᱛᱷᱚᱠ-ᱠᱚ ᱫᱚ ᱢᱮᱱᱟᱜ ᱜᱮᱭᱟ ᱢᱟᱱᱮ ᱱᱤᱡᱮᱨᱟᱜ ᱟᱛᱳ ᱨᱮ ᱦᱩᱭ ᱞᱮᱠᱷᱟᱱ ᱢᱤᱫᱴᱟᱝ ᱵᱮᱥᱤ ᱟᱨᱚ ᱨᱟᱹᱥᱠᱟᱹ ᱵᱩᱡᱷᱟᱹᱣᱼᱟ ᱦᱚᱲᱟᱜ ᱟᱹᱛᱩ ᱨᱮᱦᱚᱸ ᱨᱟᱹᱥᱠᱟᱹ ᱫᱚ ᱵᱩᱡᱩᱜᱼᱟ ᱛᱚᱵᱮ ᱱᱤᱡᱮᱨᱟᱜ ᱟᱛᱳ ᱨᱮᱫᱚ ᱟᱨᱦᱚᱸ ᱵᱮᱥᱤ᱾
ᱮᱠᱫᱚᱢ ᱛᱟᱨᱯᱚᱨ ᱠᱟᱛᱷᱟ ᱦᱩᱭᱩᱜ ᱠᱟᱱᱟ ᱢᱟᱱᱮ ᱵᱟᱦᱟ ᱱᱤᱛᱚᱜ ᱵᱟᱦᱟ ᱠᱚ ᱵᱟᱢ ᱧᱮᱞ ᱞᱮᱠᱷᱟᱱ ᱵᱟᱦᱟ ᱯᱚᱨᱚᱵᱽ ᱡᱟᱦᱟᱸ ᱵᱟᱦᱟ ᱵᱚᱸᱜᱟ ᱛᱟᱵᱚᱱ ᱟᱫᱚ ᱡᱟᱸᱦᱟᱸ ᱱᱤᱭᱚᱢ ᱠᱚᱨᱚᱢ ᱢᱮᱱᱟᱜᱼᱟ ᱛᱚ ᱦᱟᱲᱟᱢ ᱠᱚ ᱡᱩᱫᱤ ᱵᱟᱠᱚ ᱥᱮᱬᱟ ᱦᱚᱴᱚ ᱟᱢᱟ ᱟᱫᱚ ᱚᱠᱟᱨᱮᱢ ᱥᱮᱬᱟ ᱜᱚᱫᱟ ᱴᱟᱴᱠᱟ ᱫᱚ᱾
ᱮᱠᱫᱚᱢ ᱮᱠᱫᱚᱢ ᱱᱚᱣᱟ ᱫᱚ ᱮᱠᱫᱚᱢ ᱥᱟᱹᱨᱤ ᱠᱟᱛᱷᱟ ᱠᱟᱱ ᱜᱮᱭᱟ, ᱵᱟᱠᱷᱟᱱ ᱫᱚ ᱟᱵᱚ ᱫᱚ ᱪᱤᱠᱟᱹᱛᱮᱵᱚ ᱦᱟᱲᱟᱢ ᱛᱚᱠᱷᱚᱱ ᱫᱚ ᱯᱚᱨᱚᱢᱯᱚᱨᱟ ᱡᱩᱫᱤ ᱚᱱᱟ ᱵᱟᱠᱚ ᱞᱟᱹᱭ ᱦᱚᱴᱚ ᱠᱟᱜᱼᱟ, ᱟᱢᱫᱚ ᱪᱤᱠᱟᱹᱛᱮᱢ ᱵᱟᱲᱟᱭᱟ᱾
ᱛᱚᱵᱮ ᱛᱚ ᱚᱱᱟ ᱦᱮᱸ᱾ ᱟᱫᱚ ᱚᱱᱟᱛᱮ ᱟᱫᱚ ᱚᱱᱮ ᱟᱨᱚ ᱢᱟᱱᱮ ᱡᱚᱛᱚ ᱡᱩᱢᱤᱫ ᱠᱟᱛᱮᱫ ᱟᱨᱚ ᱚᱱᱮ ᱵᱟᱦᱟ ᱮᱠᱫᱚᱢ ᱮᱦᱚᱵ ᱠᱮᱫᱟᱞᱮ ᱟᱨᱚ ᱱᱟᱣᱟ ᱜᱟᱨᱛᱮ ᱱᱟᱣᱟ ᱡᱟᱦᱮᱨ ᱠᱚᱞᱮ ᱵᱮᱱᱟᱣ ᱠᱮᱫᱼᱟ᱾
ᱦᱮᱸ ᱦᱮᱸ ᱛᱟᱞᱮ ᱱᱤᱛᱚᱜ ᱱᱟ ᱵᱷᱟᱜᱤ ᱜᱮ ᱦᱩᱭᱩᱜ ᱠᱟᱱᱟ ᱴᱟᱠᱮ ᱢᱩᱠᱮ᱾
ᱦᱮᱸ ᱮᱠᱫᱚᱢ ᱵᱷᱟᱜᱮ ᱜᱮ ᱟᱹᱰᱤ ᱪᱮᱦᱮᱨᱟ ᱟᱹᱰᱤ ᱢᱚᱸᱡᱽ᱾
ᱦᱮᱸ ᱦᱮᱸ
ᱱᱚᱜᱼᱚᱭ ᱛᱚ ᱚᱱᱟ ᱵᱟᱨ ᱥᱮᱨᱢᱟ, ᱯᱮ ᱥᱮᱨᱢᱟ ᱞᱮ ᱵᱟᱦᱟᱭ ᱮᱱᱟ ᱟᱨ ᱠᱤ
ᱦᱮᱸ ᱦᱮᱸ
ᱢᱟᱱᱮ ᱵᱚᱱᱫᱚ ᱢᱟᱱᱮ ᱪᱷᱚ ᱪᱷᱚ ᱥᱟᱛ ᱵᱚᱪᱷᱚᱨ ᱛᱟᱭᱚᱢ ᱟᱨᱠᱤ
ᱦᱩᱸ ᱦᱩᱸ
ᱛᱟᱦᱚᱞᱮ ᱟᱯᱮ ᱚᱸᱰᱮ ᱫᱚ ᱪᱮᱫ ᱞᱮᱠᱟ ᱴᱟᱢᱟᱠ ᱛᱩᱢᱫᱟᱜ ᱟᱛᱮᱫ ᱜᱮ ᱥᱮ ᱪᱮᱫ ᱞᱮᱠᱟᱼᱼ
ᱦᱮᱸ ᱦᱮᱸ ᱴᱟᱢᱟᱠ ᱛᱩᱢᱫᱟᱜ ᱟᱛᱮᱫ ᱜᱮ ᱮᱠᱫᱚᱢ ᱯᱩᱨ ᱡᱟᱠ ᱡᱚᱢᱚᱠ ᱜᱮ ᱦᱩᱭᱩᱜ ᱜᱮᱭᱟ
ᱟᱪᱪᱷᱟ ᱛᱟᱯᱚᱨ ᱟᱞᱮ ᱱᱚᱸᱰᱮ ᱚᱱᱮ ᱢᱟᱜᱽ ᱢᱚᱬᱮ ᱦᱩᱭᱱᱟ ᱢᱟᱜ ᱢᱚᱬᱮ ᱫᱚ ᱤᱭᱟᱹ ᱠᱚᱞᱮ ᱫᱚᱦᱚ ᱞᱮᱫ ᱜᱮᱭᱟ ᱢᱟᱜ ᱢᱚᱬᱮ ᱫᱚᱱ ᱠᱚᱼᱼ
ᱚᱱᱟ ᱫᱚ ᱠᱟᱹᱣᱰᱤ ᱮᱢ ᱠᱟᱛᱮᱫ ᱜᱮ ᱢᱟᱱᱮ ᱫᱚᱞ ᱫᱚᱞ ᱤᱭᱟᱹ ᱠᱟᱛᱮᱜ ᱜᱮᱥᱮᱼᱼ
ᱦᱮᱸ ᱦᱮᱸ ᱟᱨᱠᱤ ᱠᱚᱢᱯᱤᱴᱤᱥᱚᱱ ᱟᱨᱠᱤᱼᱼ
ᱦᱮᱸ ᱦᱮᱸ
ᱚᱱᱟ ᱦᱚᱸᱛᱚ ᱧᱮᱞ ᱫᱚᱨᱠᱟᱨ ᱟᱹᱰᱤ ᱦᱚᱲ ᱢᱟᱱᱮᱼᱼ ᱢᱤᱫᱴᱮᱱ ᱠᱟᱞᱪᱟᱨ ᱟᱨᱠᱤ ᱱᱤᱡᱮᱨᱟᱜ ᱥᱟᱵ ᱫᱚᱦᱚᱼᱼ
ᱦᱮᱸ ᱦᱮᱸ
ᱛᱟᱦᱚᱞᱮ ᱟᱵᱤᱱ ᱚᱱᱟ ᱢᱟᱜ ᱢᱚᱬ ᱠᱚᱵᱮᱱ ᱫᱚᱱ ᱵᱟᱲᱟᱭ ᱜᱮᱭᱟ ᱥᱮ ᱵᱟᱝ
ᱚᱱᱟ ᱢᱟᱜ ᱢᱚᱬᱮ ᱫᱚ ᱦᱟᱸᱜ ᱟᱞᱮ ᱫᱚ ᱵᱟᱞᱮ ᱢᱟᱜ ᱢᱚᱬᱮᱜ ᱜᱮᱭᱟ ᱛᱚ ᱚᱱᱟ ᱠᱚᱫᱚᱼᱼ ᱩᱱᱟᱹᱜ ᱨᱮᱫᱚ ᱵᱟᱝ ᱫᱚᱱ ᱵᱟᱲᱟ ᱦᱩᱭ ᱠᱟᱱᱟ
ᱟᱪᱪᱷᱟ
ᱦᱮᱸ
ᱟᱞᱮ ᱚᱸᱰᱮ ᱢᱟ ᱮᱠᱫᱚᱢᱼᱼ ᱡᱚᱠᱷᱚᱱ ᱢᱟᱜ ᱢᱚᱬᱮ ᱦᱩᱭᱩᱜᱼᱟ ᱚᱱᱟ ᱮᱠᱫᱚᱢ ᱮᱼᱼ ᱯᱚᱱᱮᱨᱚ ᱥᱳᱞᱳ ᱫᱤᱱ ᱞᱟᱦᱟ ᱠᱷᱚᱱᱟᱜ ᱯᱨᱮᱠᱴᱤᱥ ᱪᱟᱞᱟᱜᱼᱟ
ᱦᱩᱸ ᱦᱩᱸ ᱦᱩᱸ ᱦᱩᱸ ᱦᱩᱸ ᱟᱜ ᱯᱮᱠᱴᱤᱥ ᱵᱟᱝ ᱠᱷᱟᱱ ᱫᱚ ᱦᱮᱸ ᱦᱮᱸ
ᱯᱮᱠᱴᱤᱥ
ᱦᱮᱸ
ᱛᱟᱦᱚᱞᱮ ᱥᱮᱨᱮᱧ ᱠᱚᱫᱚ ᱵᱤᱱ ᱵᱟᱲᱟᱭ ᱜᱮᱭᱟ ᱥᱮ ᱵᱟᱝ ᱢᱟᱜ ᱢᱚᱬᱮ ᱥᱮᱨᱮᱧ ᱠᱚ ᱵᱟᱦᱟ ᱥᱮᱨᱮᱧ ᱠᱚᱼᱼ
ᱦᱮᱸ ᱵᱟᱝ ᱵᱟᱝ ᱥᱮᱨᱮᱧ ᱠᱚ ᱫᱚ ᱦᱟᱸᱜ ᱵᱟᱝᱞᱤᱧ ᱵᱟᱲᱟᱭ ᱜᱮᱭᱟ ᱥᱮᱨᱮᱧ ᱠᱚ ᱫᱚ
ᱟᱪᱪᱷᱟ ᱵᱟᱝ ᱥᱮᱬᱟ ᱠᱟᱜ ᱫᱚᱦᱚ ᱵᱷᱟᱜᱮᱭᱟ ᱦᱮᱸ ᱥᱮ ᱵᱟᱝᱼᱼ
ᱮᱠᱫᱚᱢ ᱥᱮᱬᱟ ᱫᱚ ᱡᱷᱚᱛᱚ ᱡᱤᱱᱤᱥ ᱜᱮ ᱥᱮᱬᱟ ᱫᱚ ᱠᱟᱜ ᱫᱚ ᱫᱚᱦᱚ ᱫᱚᱨᱠᱟᱨ
ᱦᱩᱸ ᱱᱚᱣᱟ ᱫᱚ ᱟᱵᱚᱣᱟᱜ ᱥᱟᱶᱛᱟᱱᱟᱜ ᱠᱟᱱ ᱜᱮᱭᱟ ᱟᱵᱚᱣᱟᱜ ᱠᱟᱞᱪᱟᱨᱼᱼ
ᱦᱮᱸ ᱦᱮᱸ ᱦᱮᱸ ᱦᱮᱸ ᱦᱮᱸ
ᱦᱮᱸ ᱛᱟᱯᱚᱨ ᱪᱮᱫ ᱠᱚ ᱞᱟᱹᱭ ᱛᱟᱦᱚᱞᱮ ᱵᱚᱸᱜᱟ ᱠᱚ ᱚᱠᱟ ᱞᱮᱠᱟ ᱠᱚ ᱩᱰᱩᱠᱚᱜ ᱜᱮᱭᱟ
ᱵᱚᱸᱜᱟ ᱫᱚ ᱱᱚᱰᱮ ᱫᱚ ᱢᱚᱴᱟᱢᱩᱴᱤᱼᱼ ᱦᱮᱸ ᱳᱭ ᱯᱮᱭᱟ ᱜᱟᱱ ᱯᱮᱭᱟ ᱯᱩᱱᱭᱟᱹ ᱦᱮᱸᱼᱼ
ᱟᱪᱪᱷᱟ ᱪᱮᱞᱮ ᱪᱤᱞᱤ ᱢᱟᱨᱟᱝ ᱵᱩᱨᱩ ᱠᱚ
ᱦᱮᱸ ᱢᱟᱨᱟᱝ ᱵᱩᱨᱩ ᱡᱟᱦᱮᱨ ᱟᱭᱳ ᱦᱮᱸ ᱢᱚᱬᱮ ᱠᱚ ᱛᱩᱨᱩᱭ ᱠᱚ ᱦᱮᱸᱼᱼ
ᱟᱪᱪᱷᱟ ᱛᱟᱦᱚᱞᱮ ᱟᱛᱳ ᱫᱚ ᱛᱤᱱᱟᱹᱜ ᱢᱟᱨᱟᱝ ᱛᱟᱯᱮᱭᱟ
ᱟᱛᱳ ᱫᱚ ᱢᱟᱨᱟᱝ ᱫᱚ ᱢᱟᱨᱟᱝ ᱫᱚᱢᱮ ᱫᱚ ᱵᱟᱝ ᱢᱟᱨᱟᱝ ᱟ ᱢᱚᱴᱟᱢᱩᱴᱤ ᱢᱟᱱᱮ ᱳᱭ ᱢᱚᱴᱟᱢᱩᱴᱤ ᱦᱩᱭᱩᱜᱼᱟ ᱠᱩᱲᱤ ᱛᱤᱨᱤᱥᱴᱤ ᱜᱟᱱ ᱚᱲᱟᱜ
ᱟᱪᱷᱟ-ᱟᱪᱷᱟ ᱵᱷᱟᱜᱮ ᱛᱟᱦᱚᱞᱮ ᱱᱮᱛᱟᱨ ᱛᱚ ᱡᱟᱦᱮᱨ ᱥᱳᱲᱮ ᱠᱚᱫᱚ ᱦᱟᱸᱜ ᱡᱟᱦᱮᱨ ᱥᱳᱲᱮ ᱫᱚ ᱪᱮᱫ ᱞᱮᱠᱟᱯᱮ ᱮᱢᱟ ᱠᱚᱜᱮᱭᱟ ᱯᱚᱨᱥᱟᱫ ᱞᱮᱠᱟ ᱥᱮ ᱡᱚᱢ- ᱵᱤ ᱦᱩᱭᱩᱜᱼᱟ ᱚᱱᱛᱮ ᱫᱚ
ᱟᱫᱚ ᱚᱱᱟ ᱫᱚ ᱯᱚᱨᱥᱟᱫ ᱞᱮᱠᱟ ᱜᱮᱞᱮ ᱮᱢᱟ ᱠᱚᱣᱟ ᱚᱱᱟ ᱫᱚ ᱡᱟᱦᱮᱨ ᱥᱳᱲᱮ ᱫᱚ ᱢᱤᱫ ᱠᱟᱛᱷᱟ ᱫᱚ ᱚᱱᱟ ᱫᱚ ᱯᱨᱚᱥᱟᱫ ᱜᱮ ᱠᱟᱱᱟ ᱚᱱᱟ ᱫᱚ᱾
ᱦᱮᱸᱻᱦᱮᱸᱻ ᱯᱚᱨᱥᱟᱫ ᱜᱮᱛᱚ ᱠᱟᱱᱟ
ᱦᱮᱸᱻ
ᱵᱷᱟᱜᱮ ᱜᱮ ᱛᱟᱯᱚᱨ ᱱᱚᱜᱼᱭ ᱛᱚ ᱟᱥᱟᱲ ᱵᱚᱸᱜᱟ ᱪᱮᱫᱠᱟ?
ᱛᱟᱦᱚᱞᱮ ᱟᱯᱮ ᱥᱮᱫ ᱫᱚᱯᱮ ᱪᱤᱠᱟᱹᱭᱟ ᱟᱯᱮ ᱫᱚ ᱪᱮᱫ ᱞᱮᱠᱟ ᱠᱟᱛᱮ ᱯᱮ ᱮᱢᱠᱚᱣᱟ ᱦᱮᱸᱻᱦᱮᱸᱻ
ᱟᱞᱮ ᱱᱚᱛᱮ ᱫᱚ ᱯᱩᱨᱟᱹ ᱡᱚᱢ ᱵᱤᱭᱳᱜ ᱜᱮᱞᱮ ᱮᱢᱟ ᱠᱚᱣᱟ᱾
ᱦᱩᱸ
ᱛᱟᱯᱚᱨ ᱡᱟᱦᱟᱸᱭ ᱡᱟᱶᱟᱭ ᱠᱚ ᱟᱨᱠᱤ ᱩᱱᱠᱩ ᱫᱚ ᱵᱟᱨ ᱵᱷᱟᱜᱽ ᱞᱮ ᱮᱢᱟ ᱠᱚᱣᱟ ᱢᱟᱹᱱ ᱦᱤᱥᱟᱹᱵ ᱛᱮ ᱟᱠᱚᱣᱟᱜ ᱡᱟᱦᱟᱸ ᱢᱟᱹᱱ ᱛᱟᱠᱚ
ᱦᱮᱸᱻ
ᱛᱟᱯᱚᱨ ᱡᱟᱦᱟᱸ ᱵᱟᱹᱲᱛᱤ ᱚᱱᱟ ᱫᱚ ᱛᱟᱦᱮᱱᱟ ᱟᱨᱠᱤ ᱯᱚᱨᱮᱨ ᱫᱤᱱ ᱚᱱᱟ ᱡᱚᱢ ᱦᱩᱭᱩᱜᱼᱟ᱾
ᱚ ᱦᱚᱭ
ᱚᱱᱮ ᱚᱱᱠᱟ ᱜᱮ ᱛᱟᱯᱚᱨ ᱛᱟᱦᱞᱮ ᱟᱥᱟᱲᱤᱭᱟᱹ ᱦᱩᱭᱱᱟᱥᱮ ᱵᱟᱝ ᱢᱟᱱᱟᱣ ᱵᱟᱲᱟ ᱠᱮᱫᱟ ᱯᱮ ᱥᱮ ᱵᱟᱝ?
ᱦᱮᱸᱢ ᱦᱩᱭᱱᱟ ᱚᱱᱟ ᱫᱚ
ᱟᱪᱷᱟ ᱛᱤᱥ ᱫᱚᱯᱮ ᱢᱟᱱᱟᱣ ᱠᱮᱫᱟ?
ᱚᱸ ᱢᱟᱱᱟᱣ ᱦᱩᱭᱱᱟ ᱦᱚᱞᱟ ᱥᱮᱫ
ᱚ-ᱚ ᱵᱷᱟᱜᱮ ᱜᱮ ᱛᱟᱦᱚᱞᱮ ᱵᱟᱝ ᱟᱪᱷᱟ ᱟᱥᱟᱲᱤᱭᱟᱹ ᱫᱚ ᱟᱯᱮ ᱫᱚᱯᱮ ᱥᱲᱮᱭᱟ ᱥᱮ ᱪᱮᱫ ᱞᱮᱠᱟ?
ᱥᱳᱲᱮ ᱜᱮ
ᱦᱚᱸ ᱟᱞᱮ ᱦᱚᱸ ᱦᱟᱯᱮ ᱫᱤᱱ ᱠᱚᱫᱚ ᱜᱚᱴᱟ ᱟᱠᱟᱱᱟ᱾ ᱛᱚ ᱟᱫᱚ ᱨᱚᱵᱤᱵᱟᱨ ᱦᱟᱸᱜ ᱠᱚ ᱞᱟᱹᱭᱮᱫ ᱛᱟᱞᱮᱭᱟ᱾
ᱚᱸᱻ
ᱟᱫᱚ ᱟᱞᱮ ᱱᱚᱛᱮ ᱫᱚ ᱚᱱᱮ ᱥᱳᱲᱮ ᱫᱚ ᱵᱟᱠᱚ ᱥᱳᱲᱮᱭᱟ ᱞᱮᱴᱚ ᱜᱮ ᱟᱫᱚ ᱫᱟᱜ ᱫᱤᱱ ᱥᱮ ᱢᱟᱱᱮ ᱦᱚᱴᱟᱛ ᱦᱭᱛᱳ ᱫᱟᱜ ᱠᱚ ᱦᱮᱡᱠᱷᱟᱱ ᱚᱱᱟᱛᱮ ᱟᱫᱚ ᱤᱭᱟᱹ ᱞᱮᱴᱚ ᱜᱮ ᱥᱳᱲᱮ ᱫᱚ ᱵᱟᱝ
ᱦᱮᱸᱻ ᱦᱮᱸᱻ ᱦᱮᱸᱻ ᱦᱮᱸᱻ ᱦᱸ ᱫᱟᱜ ᱠᱚᱫᱚ ᱦᱟᱸᱜ ᱵᱟᱲᱟᱭ ᱜᱟᱱᱩᱜᱼᱟ ᱛᱤᱨᱮ ᱛᱤᱥᱮ ᱫᱟᱜ ᱜᱚᱫ ᱠᱟᱜ ᱴᱟᱴᱠᱟ ᱜᱮ ᱚᱱᱟ ᱦᱚᱸ ᱢᱤᱫᱴ ᱦᱩᱭᱮᱱ ᱜᱮᱭᱟ ᱚᱱᱟ ᱫᱚ ᱦᱮᱸᱻ
ᱛᱟᱦᱚᱞᱮ ᱡᱟᱦᱮᱨ ᱫᱚ ᱪᱮᱫᱞᱮᱠᱟ ᱟᱞᱟᱫᱟ-ᱟᱞᱟᱫᱟ ᱢᱟᱱᱮ ᱦᱩᱰᱤᱧ ᱡᱟᱦᱮᱨ, ᱢᱟᱨᱟᱝ ᱡᱟᱦᱮᱨ ᱥᱮ ᱢᱤᱫᱴᱟᱝ ᱡᱟᱦᱮᱨ ᱨᱮᱜᱮ ᱪᱮᱫᱞᱮᱠᱟ?
ᱚᱱᱮ ᱪᱷᱟᱲᱟ-ᱪᱷᱟᱲᱟ ᱜᱮ ᱢᱮᱱᱟᱜᱼᱟ᱾ ᱢᱤᱫᱴᱷᱮᱱ-ᱢᱤᱫᱴᱟᱱ ᱡᱟᱦᱮᱨ ᱨᱮ ᱛᱟᱦᱮᱱ ᱛᱮᱞᱮᱭᱟ᱾ ᱟᱫᱚ ᱦᱟᱸᱰᱮ- ᱱᱟᱰᱮ ᱢᱮᱱᱟᱜᱼᱟ ᱚᱱᱟ ᱰᱟᱦᱟᱨ ᱨᱮᱱᱟᱜ ᱚᱱᱟᱜᱮ ᱠᱟᱹᱴᱤᱡ-ᱠᱟᱹᱴᱤᱡ ᱱᱚᱣᱟ ᱨᱮ ᱦᱟᱸᱫᱟᱮ ᱜᱟ ᱢᱮᱱᱟᱜ ᱛᱤᱧ ᱛᱟᱞᱮᱭᱟ ᱛᱷᱟᱠᱚ ᱫᱚ ᱡᱟᱦᱮᱨ ᱫᱚ ᱢᱤᱫᱴᱟᱝ ᱜᱮ ᱛᱟᱞᱮᱭᱟ ᱛᱟᱦᱚᱞᱮ ᱟᱯᱮᱭᱟᱜ ᱫᱚ?
ᱛᱟᱯᱚᱨ ᱛᱟᱦᱚᱞᱮ ᱵᱟᱦᱟ ᱠᱚᱨᱮ ᱡᱟᱦᱮᱨ ᱪᱮᱫᱠᱟ ᱯᱮ ᱥᱟᱡᱟᱣ ᱜᱮᱭᱟ?
ᱦᱩᱸ ᱥᱟᱡᱟᱣ ᱦᱩᱭᱩᱜ ᱜᱮᱭᱟ ᱵᱷᱟᱹᱜᱤ ᱜᱮ
ᱦᱮᱞᱳ ᱟᱪᱷᱟ ᱪᱮᱫ ᱠᱟ ᱢᱟᱱᱮ ᱪᱮᱫ ᱞᱮᱠᱟ ᱢᱟᱱᱮ ᱠᱷᱚᱲ ᱛᱮ ᱢᱟᱱᱮ ᱫᱷᱟᱨᱮ ᱫᱷᱟᱨᱮ ᱛᱮ? ᱪᱮᱠᱟ ᱩᱞ ᱰᱷᱟᱹᱨ ᱮᱢ ᱠᱟᱛᱮᱫ ᱪᱮᱫᱠᱟ ᱵᱟᱝ ᱠᱚ ᱤᱭᱟᱹᱭᱟ ᱩᱞ ᱰᱷᱟᱹᱨᱮᱨᱚᱜ ᱫᱚ ᱵᱟᱝ ᱚᱱᱟ ᱠᱷᱚᱲ ᱜᱮ ᱟᱹᱰᱤ ᱪᱮᱦᱨᱟ ᱪᱮᱫᱠᱟ ᱪᱚᱝ ᱠᱚᱼᱼ
ᱦᱮᱸ ᱦᱮᱸ ᱦᱮᱸ ᱦᱮᱸ
ᱟᱹᱰᱤ ᱢᱚᱸᱡᱽ
ᱠᱷᱚᱲ ᱛᱮ ᱠᱷᱚᱲ ᱠᱷᱚᱲ ᱛᱮᱜᱮᱞᱮ ᱵᱮᱱᱟᱣᱟ ᱟᱞᱮ ᱦᱚᱸ ᱠᱷᱚᱲ ᱛᱮᱜᱮᱢ ᱦᱮᱸ
ᱟᱪᱪᱷᱟ
ᱦᱮᱸ
ᱟᱨ ᱜᱮᱴ ᱠᱚᱯᱮ ᱵᱮᱱᱟᱣ ᱜᱮᱭᱟ?
ᱦᱩᱸ ᱜᱮᱴ ᱫᱚ ᱟᱞᱮ ᱫᱚ ᱦᱟᱸᱜᱼᱼ ᱚᱱᱠᱟ ᱫᱚ ᱜᱮᱴ ᱞᱮᱠᱟᱱ ᱤᱭᱟᱹ ᱫᱚ ᱵᱟᱝ ᱠᱟᱱ ᱛᱟᱞᱮᱭᱟ ᱢᱟᱱᱮ ᱡᱟᱭᱜᱟᱴᱟᱜ ᱫᱚ ᱟᱞᱮ ᱫᱚ ᱢᱟᱱᱮ ᱜᱮᱴᱼᱼ ᱫᱚ ᱵᱟᱞᱮ ᱵᱮᱱᱟᱣ ᱜᱮᱭᱟ ᱟᱞᱮ ᱫᱚ ᱚᱱᱠᱟ ᱜᱮᱴ ᱫᱚ ᱵᱟᱝ ᱦᱮᱸ
ᱛᱟᱯᱚᱨ ᱢᱟᱱᱮ ᱡᱮᱫᱤᱱ ᱡᱟᱦᱮᱨ ᱠᱚᱯᱮ ᱫᱟᱵᱟ ᱥᱮᱫᱤᱱ ᱫᱚ ᱪᱮᱫ ᱞᱮᱠᱟ ᱢᱟᱱᱮ ᱩᱯᱟᱹᱥ ᱠᱟᱛᱮᱫ ᱜᱮᱯᱮ ᱪᱟᱞᱟᱜᱼᱟ? ᱥᱮ ᱡᱚᱢ ᱵᱤ ᱠᱟᱛᱮᱫ?
ᱦᱩᱸ ᱵᱟᱝ ᱵᱟᱝ ᱩᱱ ᱦᱤᱞᱚᱜ ᱫᱚ ᱩᱯᱟᱹᱥ ᱠᱟᱛᱮᱜ ᱜᱮᱞᱮ ᱪᱟᱞᱟᱜᱼᱟ ᱪᱮᱫᱟᱜ ᱥᱮ ᱰᱟᱺᱜᱩᱶᱟ ᱠᱚᱲᱟ ᱠᱚ ᱫᱚ ᱦᱟᱸᱜᱼᱟ ᱚᱱᱟ ᱤᱭᱟᱹ ᱤᱭᱟᱹ ᱥᱮᱨᱚᱢ ᱠᱚ ᱠᱚ ᱫᱟᱵᱟ ᱟᱨ ᱛᱟᱯᱚᱨᱮ ᱟᱨᱚ ᱥᱟᱱᱟᱢ ᱦᱚᱲ ᱛᱮ ᱠᱟᱴ ᱠᱚ ᱟᱹᱜᱩᱭ ᱦᱩᱭᱩᱜ ᱟ ᱛᱚ ᱚᱱᱟ ᱵᱮᱱᱟᱣ ᱞᱟᱹᱜᱤᱫ
ᱛᱚ ᱚᱱᱟ ᱡᱟᱦᱟᱸ ᱡᱟᱦᱮᱨ ᱫᱟᱵ ᱫᱚᱼᱼ
ᱦᱮᱸ ᱦᱮᱸ
ᱵᱷᱟᱜᱮ ᱜᱮ ᱛᱟᱦᱚᱞᱮ ᱡᱚᱠᱷᱚᱱ ᱟᱨ ᱨᱩᱢ ᱰᱟᱠᱟ ᱦᱩᱭᱩᱜ ᱛᱟᱯᱮ ᱜᱮᱭᱟ ᱢᱟᱱᱮ ᱟᱭᱩᱵ ᱵᱮᱲᱟ ᱟᱨᱠᱤ ᱩᱢᱼᱼ ᱦᱮᱸ ᱦᱮᱞᱳ ᱮᱱᱮᱡ ᱪᱮᱫ ᱞᱮᱠᱟ ᱢᱟᱱᱮ ᱢᱤᱫ ᱧᱤᱫᱟᱹ ᱟᱸᱜᱟᱭ ᱟᱯᱮ ᱮᱱᱮᱡ ᱟᱸᱜᱟᱼᱼ
ᱦᱩᱸ ᱵᱟᱝ ᱥᱮᱫᱤᱱ ᱦᱤᱞᱳᱜ ᱫᱚ ᱮᱱᱮᱡ ᱟᱸᱜᱟ ᱫᱚ ᱵᱟᱝ ᱨᱩᱢ ᱰᱟᱠᱟ ᱦᱩᱭ ᱞᱮᱠᱷᱟᱱ ᱢᱤᱫ ᱢᱤᱫ ᱵᱟ ᱢᱤᱫ ᱢᱤᱫ ᱟᱠᱷᱲᱟ ᱵᱟᱨ ᱟᱠᱷᱨᱟ ᱚᱱᱠᱟ ᱮᱱᱮᱡ ᱦᱩᱭ ᱮᱱᱟ ᱟᱫᱚ ᱞᱮ ᱡᱟᱯᱤᱫᱼᱟ ᱡᱟᱹᱯᱤᱫᱟ ᱪᱮᱫᱟᱜ ᱥᱮ ᱦᱟᱸᱜ ᱵᱟᱠᱷᱟᱱ ᱫᱚ ᱦᱟᱸᱜ ᱥᱮᱛᱟᱜ ᱯᱟᱭᱟᱨ ᱨᱮ ᱵᱟᱝᱞᱮ ᱵᱮᱞᱮᱫ ᱫᱟᱲᱮᱭᱟᱜᱼᱟ ᱛᱟᱲᱟ ᱛᱟᱲᱤᱭᱟᱜᱼᱟ ᱛᱟᱲᱟᱛᱟᱲᱤ ᱵᱟᱢ ᱵᱮᱨᱮᱫ ᱫᱟᱲᱮ ᱞᱮᱠᱷᱟᱱ ᱫᱚ ᱟᱹᱰᱤ ᱞᱮᱴᱚᱜᱼᱟ ᱦᱮᱸ ᱦᱮᱸ ᱦᱮᱸ
ᱵᱷᱟᱭ ᱛᱟᱦᱞᱮ ᱟᱵᱤᱱ ᱫᱚ ᱴᱟᱢᱟᱠ ᱠᱚ ᱨᱩ ᱵᱤᱱ ᱵᱟᱲᱟᱭ ᱜᱮᱭᱟ ᱥᱮ ᱵᱟᱝ
ᱦᱮᱸ ᱴᱟᱢᱟᱠ ᱠᱚ ᱫᱚ ᱨᱩ ᱵᱟᱲᱟ ᱦᱩᱭᱩᱜ ᱜᱮᱭᱟ ᱴᱟᱢᱟᱠ ᱠᱚ ᱫᱚᱼᱼ
ᱟᱪᱪᱷᱟ ᱵᱷᱟᱜᱮ ᱜᱮ ᱛᱟᱦᱚᱞᱮ ᱵᱟᱝ
ᱦᱩᱸ ᱦᱩᱸ ᱛᱟᱦᱞᱮ ᱟᱯᱮ ᱥᱮᱫ ᱫᱚ ᱛᱟᱦᱞᱮ ᱪᱮᱫ ᱞᱮᱠᱟᱢ ᱦᱮᱸ ᱮᱠᱫᱚᱢ ᱦᱳᱭ ᱟᱯᱮ ᱥᱮᱫ ᱫᱚ ᱛᱟᱦᱞᱮ ᱚᱱᱠᱟ ᱪᱮᱫ ᱞᱮᱠᱟ ᱟᱢ ᱥᱟᱡᱟᱣ ᱜᱮᱭᱟᱢ
ᱡᱮ ᱫᱤᱱ ᱩᱢ ᱢᱟᱦᱟ ᱥᱮᱫᱤᱱ ᱫᱚ ᱡᱷᱚᱛᱚ ᱦᱚᱲᱼᱼ ᱤᱭᱟᱹ ᱩᱯᱟᱹᱥ ᱠᱟᱛᱮᱜᱼᱼ ᱡᱟᱦᱟᱸ ᱡᱟᱦᱮᱨ ᱥᱟᱹᱲᱤᱢ ᱫᱟᱞᱚᱵ ᱢᱟ ᱰᱟᱺᱜᱟᱶᱟ ᱠᱚᱲᱟ ᱛᱟᱯᱚᱨ ᱡᱟᱦᱮᱨ ᱥᱟᱹᱲᱤᱢ ᱫᱟᱞᱚᱵ ᱠᱚ ᱦᱩᱭ ᱞᱮᱱ ᱠᱷᱟᱱ ᱟᱫᱚ ᱥᱮᱸᱫᱽᱨᱟ ᱞᱮ ᱩᱰᱩᱠᱚᱜᱼᱟ ᱡᱟᱦᱟ ᱞᱮᱠᱟ ᱟᱨᱠᱤ ᱯᱟᱹᱦᱤᱞ ᱱᱤᱭᱚᱢ ᱦᱟᱯᱲᱟᱢ ᱠᱚ ᱠᱚ ᱞᱟᱹᱭ ᱦᱚᱴᱚ ᱠᱟᱜ ᱯᱚᱨ ᱟᱭᱩᱵ ᱵᱮᱲᱟ ᱫᱚ ᱟᱫᱚ ᱡᱷᱚᱛᱚᱼᱼ ᱥᱟᱹᱛ ᱵᱟᱹᱛ ᱠᱟᱛᱮ ᱟᱫᱚ ᱱᱟᱭᱠᱮ ᱚᱲᱟᱜ ᱞᱮ ᱪᱟᱞᱟᱜ ᱟᱞᱮ
ᱦᱩᱸ ᱦᱩᱸ
ᱚᱸᱰᱮ ᱟᱫᱚ ᱵᱚᱸᱜᱟ ᱵᱩᱨᱩ ᱠᱚᱞᱮ ᱰᱟᱠᱟᱣ ᱟᱠᱚᱣᱟ ᱥᱮᱨᱮᱧᱼᱼ
ᱦᱩᱸ
ᱥᱮᱨᱮᱧ ᱛᱟᱞᱟ ᱛᱮᱜᱮ ᱟᱨᱠᱤ
ᱦᱮᱸ ᱦᱮᱸ ᱦᱮᱸ ᱦᱮᱸ ᱦᱮᱸ
ᱯᱚᱨ ᱵᱚᱸᱜᱟ ᱵᱩᱨᱩ ᱠᱚ ᱟᱫᱚ ᱦᱤᱡᱩᱜ ᱟᱠᱚ ᱡᱟᱦᱮᱨ ᱠᱚ ᱧᱮᱞᱟ᱾ ᱡᱮ ᱚᱠᱟ ᱴᱷᱮᱱ ᱴᱷᱤᱠᱟ ᱥᱮ ᱵᱟᱝ ᱴᱷᱤᱠᱟ᱾
ᱦᱩᱸ ᱦᱩᱸ ᱦᱩᱸ
ᱟᱠᱚ ᱛᱚ ᱚᱱᱟ ᱠᱚ ᱧᱮᱞᱟ ᱥᱮ᱾ ᱚᱱᱮ ᱚᱱᱠᱟ ᱟᱨᱠᱤ ᱛᱟᱨᱯᱚᱨᱮᱨ ᱫᱤᱱ ᱫᱚ ᱟᱫᱚ ᱡᱚᱛᱚ ᱦᱚᱲ ᱛᱩᱯᱩ ᱯᱷᱟᱨᱪᱟ ᱠᱟᱛᱮᱜ ᱮ ᱫᱷᱩᱛᱤ ᱠᱟᱛᱮ ᱟᱫᱚ ᱱᱟᱭᱠᱮ ᱟᱜᱩ ᱪᱟᱞᱟᱜ ᱦᱩᱭᱩᱜᱼᱟ᱾
ᱦᱩᱸ ᱦᱩᱸ ᱛᱟᱦᱚᱞᱮ ᱢᱚᱴᱟᱢᱩᱴᱤ ᱟᱯᱮᱥᱮᱫ ᱫᱚ ᱛᱟᱦᱞᱮ ᱢᱚᱴᱟᱢᱩᱴᱤ ᱛᱤᱱ ᱟᱠᱷᱲᱟ ᱜᱟᱱ ᱯᱮ ᱩᱢ ᱢᱟᱦᱟ ᱦᱤᱞᱩᱜ ᱯᱮ ᱮᱱ ᱮᱱᱮᱡ ᱜᱮᱭᱟ ᱢᱟᱱᱮ᱾
ᱚᱱᱠᱟ ᱟᱞᱮ ᱱᱚᱰᱮ ᱫᱚ ᱢᱚᱬᱮ ᱟᱠᱷᱲᱟ ᱠᱚ ᱮᱱᱮᱡᱟ᱾
ᱚ ᱟᱞᱮᱥᱮᱫ ᱦᱚᱸ ᱚᱱᱠᱟ ᱜᱮ ᱢᱚᱬᱮ ᱟᱸᱠᱷᱟᱲᱟ᱾
ᱠᱚ ᱢᱤᱫᱴᱮᱱ, ᱟᱹᱰᱤ ᱫᱤᱱ ᱯᱚᱨᱮ ᱵᱚᱪᱷᱚᱨ ᱨᱮ ᱢᱤᱫ ᱫᱷᱟᱣ ᱫᱤᱱ ᱛᱚ ᱱᱚᱣᱟ ᱫᱚ ᱵᱟᱝ ᱮᱱᱮᱡ ᱦᱩᱭᱩᱜ ᱟᱥᱮ᱾
ᱮᱠᱫᱚᱢ ᱮᱠᱫᱚᱢ ᱚᱱᱟ ᱫᱚ ᱟ ᱫᱤᱱ ᱫᱚ ᱵᱟᱝ ᱠᱟᱱᱟ ᱚᱱᱟ ᱫᱚ᱾
ᱵᱚᱪᱷᱚᱨ ᱨᱮ ᱢᱤᱫ ᱫᱷᱟᱣ ᱦᱤᱡᱩᱜᱼᱟ᱾
ᱦᱮᱸ ᱦᱮᱸ
ᱡᱟᱞᱮ ᱢᱟᱦᱟ ᱫᱚ ᱪᱮᱫ ᱞᱮᱠᱟ ᱯᱮ ᱢᱟᱱᱟᱣ ᱜᱮᱭᱟ?
ᱡᱟᱞᱮ ᱢᱟᱦᱟ ᱦᱚᱸ ᱵᱷᱟᱜᱤ ᱜᱮ ᱡᱟᱞᱮ ᱢᱟᱦᱟ ᱫᱚ ᱯᱩᱨᱟ ᱮᱠᱫᱚᱢ ᱥᱮᱛᱟᱜ ᱠᱷᱚᱱ ᱦᱳᱭᱳᱜᱼᱟ᱾